ᱦᱮᱞᱳ ᱾
ᱦᱮᱸ ᱻ ᱾
ᱨᱚᱲ ᱠᱚᱢ ᱟᱸᱡᱚᱢ ᱫᱟ?
ᱦᱳᱭ ᱟᱱᱡᱚᱢ ᱫᱟᱹᱧ, ᱾
ᱪᱮᱫ ᱠᱚᱯᱮ ᱪᱤᱠᱟᱹᱭ ᱫᱟ ᱛᱟᱦᱚᱞᱮ?
ᱪᱮᱜ ᱦᱚᱸ ᱵᱟᱝ ᱜᱮ?
ᱚ ᱫᱟᱠᱟ ᱠᱚᱛᱮ ᱡᱚᱢ ᱵᱟᱲᱟ ᱦᱩᱭ ᱱᱟ ᱥᱮ ᱟᱹᱣᱨᱤ?
ᱫᱟᱫᱟ ᱠᱚ ᱡᱚᱢ ᱵᱟᱲᱟᱟ ᱟᱣᱨᱤ ᱦᱩᱭᱩᱜᱼᱟ᱾
ᱚᱻ᱾
ᱟᱯᱮ ᱫᱚᱯᱮ ᱡᱚᱢ ᱠᱮᱫᱼᱟ?
ᱦᱳᱭ ᱟᱞᱮ ᱫᱚ ᱦᱟᱸᱜ ᱡᱚᱢ ᱵᱟᱲᱟ ᱠᱟᱛᱮᱫ ᱱᱚᱜᱼᱚᱭ ᱦᱟᱸᱜ ᱯᱷᱟᱸᱠᱟ ᱥᱮᱫ ᱠᱟᱹᱴᱤᱡ ᱞᱮ ᱩᱰᱩᱠᱟ ᱟᱠᱟᱱᱟ᱾
ᱚᱸᱻ᱾
ᱛᱮᱦᱮᱧ ᱫᱚ ᱛᱟᱦᱞᱮ ᱪᱮᱫ ᱩᱛᱩᱞᱮᱫ ᱛᱟᱦᱮᱸ ᱱᱟ?
ᱛᱤᱦᱤᱧ ᱫᱚ ᱡᱤᱞ ᱞᱮ ᱩᱛᱩ ᱞᱮᱫᱼᱟ᱾
ᱚᱸ ᱪᱮᱫ ᱡᱤᱞ ᱫᱚ?
ᱥᱩᱠᱨᱤ ᱡᱤᱞ᱾
ᱚ ᱥᱩᱠᱨᱤ ᱡᱤᱞ ᱟᱹᱰᱤ ᱵᱷᱟᱹᱜᱮ ᱢᱚᱱᱫᱚᱯᱮ ᱡᱚᱢᱮᱫ ᱫᱚ᱾ ᱛᱟᱦᱚᱞᱮ?
ᱮᱸ ᱦᱳᱭ᱾
ᱚᱸᱻ᱾ ᱚᱠᱟ ᱠᱷᱚᱱ ᱯᱮ ᱠᱤᱨᱤᱧ, ᱟᱞᱮ ᱫᱚ ᱪᱮᱫ ᱦᱚ ᱵᱟᱝ ᱚ ᱵᱟᱡᱟᱨ ᱠᱷᱚᱱ?
ᱦᱳᱭ᱾
ᱚ ᱵᱷᱟᱞᱮ ᱠᱟᱛᱷᱟ᱾
ᱟᱯᱮ ᱫᱚ ᱛᱚᱵᱮ ᱪᱮᱫ ᱯᱮ ᱤᱥᱤᱱ ᱵᱟᱲᱟ ᱟᱠᱟᱜᱼᱟ? ᱛᱚ ᱪᱮᱫᱯᱮ ᱤᱥᱤᱱ ᱠᱟᱜᱼᱟ?
ᱟᱞᱮ ᱫᱚ ᱟᱹᱞᱩ ᱯᱚᱴᱚᱞ ᱠᱚᱜᱮ ᱩᱛᱩ ᱵᱟᱲᱟ ᱦᱩᱭ ᱠᱟᱱᱟ᱾
ᱚᱸᱻ᱾
ᱛᱮᱦᱮᱸᱧ ᱫᱚ ᱟᱞᱮ ᱥᱮᱫ ᱦᱟᱴ ᱦᱚᱸ ᱵᱟᱹᱱᱩᱜ ᱟᱛᱚ ᱟᱫᱚ ᱦᱟᱸᱜ ᱦᱟᱴ ᱫᱚ ᱚᱱᱠᱟ ᱢᱮᱱᱟᱜᱼᱟ ᱥᱩᱠᱨᱚᱵᱟᱨ ᱥᱮᱜ, ᱟᱨ ᱢᱚᱝᱜᱚᱞ ᱵᱟᱨ ᱯᱟᱨᱚᱢ ᱮᱱᱟ᱾ ᱢᱚᱝᱜᱚᱞ ᱵᱟᱨ ᱦᱤᱞᱳᱜ ᱡᱤᱞ ᱠᱚᱞᱮ ᱡᱚᱢ ᱵᱟᱲᱟ ᱠᱮᱫᱟ
ᱦᱮᱸᱛᱚ᱾
ᱛᱟᱦᱚᱞᱮ ᱟᱯᱮᱥᱱ ᱪᱮᱫ ᱞᱮᱠᱟ ᱛᱮᱦᱮᱧ ᱫᱟᱜ ᱠᱮᱫᱟᱭ ᱥᱮ ᱵᱟᱭ ᱫᱟᱜ ᱞᱮᱫᱟ?
ᱦᱮᱸ ᱛᱮᱦᱮᱧ ᱫᱟᱜ ᱫᱚᱭ ᱫᱟᱜ ᱵᱟᱲᱟ ᱠᱮᱜ ᱜᱮᱭᱟ ᱫᱚᱢᱮ ᱫᱚ ᱵᱟᱝ, ᱠᱚᱢ ᱠᱚᱢ ᱜᱮ ᱫᱟᱜ ᱠᱮᱫᱟᱭ᱾
ᱟᱞᱮ ᱥᱮᱱ ᱦᱚᱸ, ᱦᱚᱸ ᱟᱞᱮ ᱥᱮᱱ ᱦᱚᱸ ᱫᱟᱜ ᱫᱚᱭ ᱫᱟᱜ ᱠᱮᱫᱟᱭ᱾ ᱚᱱᱠᱟ ᱢᱟᱱᱮ ᱡᱷᱤᱯᱤᱨ, ᱡᱷᱤᱯᱤᱟ, ᱧᱚᱜ, ᱡᱟᱹᱲᱤ ᱠᱮᱫᱟ ᱦᱮᱸ ᱟᱫᱚ ᱦᱟᱸᱜ ᱠᱷᱮᱛ ᱠᱚᱫᱚ ᱦᱟᱸᱜ ᱚᱱᱠᱟ ᱦᱟᱸᱜ ᱵᱟᱭ ᱞᱚᱦᱚᱫ
ᱦᱮᱸ ᱛᱚ᱾
ᱟᱨ ᱱᱤᱛᱚᱜ ᱢᱟ ᱫᱟᱜ ᱢᱟ, ᱟᱹᱰᱤ ᱛᱮᱫᱜᱮ ᱞᱟᱹᱠᱛᱤᱜ ᱠᱟᱱᱟ ᱦᱮᱸ
ᱦᱮᱸ ᱟᱫᱚ ᱪᱟᱥ ᱫᱤᱱ ᱢᱟ ᱥᱮᱴᱮᱨ ᱦᱤᱡᱩᱜ ᱠᱟᱱ
ᱞᱟᱹᱭ ᱛᱮᱸᱦᱮ ᱱᱟᱠᱚ ᱞᱟᱦᱟ ᱛᱮᱫᱚ ᱦᱩᱞ ᱢᱟᱦᱟ ᱛᱮᱫᱚ ᱦᱟᱸᱜ ᱠᱤᱪᱷᱩ ᱠᱤᱪᱷᱩ ᱦᱚᱲ ᱫᱚᱠᱚ ᱨᱚᱦᱚᱭ ᱛᱮᱸᱦᱮ ᱱᱟᱠᱚ᱾
ᱦᱳᱭᱛᱚ ᱟᱫᱚ ᱱᱤᱭᱟᱹ ᱫᱟᱜ ᱜᱮ ᱵᱟᱹᱱᱩᱜ ᱫᱚ, ᱪᱟᱨᱟ ᱠᱚᱜᱮ ᱵᱟᱝ ᱦᱟᱨᱟ ᱠᱟᱱ ᱫᱚ ᱚᱠᱟ ᱨᱮᱫᱚᱢ ᱨᱚᱦᱚᱭᱟ᱾
ᱪᱟᱨᱟ ᱠᱚᱦᱚᱸ ᱵᱟᱝ ᱦᱟᱨᱟ ᱠᱟᱱᱟ, ᱡᱟᱦᱟᱸᱭ ᱠᱚᱫᱚ ᱪᱟᱨᱟ ᱠᱚᱦᱚᱸ ᱟᱣᱨᱤ ᱠᱚ ᱪᱟᱨᱟᱭᱟ᱾
ᱦᱳᱭ ᱟᱫᱚ ᱫᱟᱜ ᱜᱮ ᱢᱚᱸᱡᱽ ᱛᱮ ᱵᱟᱭ ᱞᱟᱦᱟ ᱠᱷᱚᱱ ᱵᱟᱭ ᱫᱟᱜ ᱤᱫᱤ ᱠᱟᱫᱟ ᱛᱚ,
ᱟᱨ ᱡᱟᱦᱟᱸᱭ ᱠᱚᱠᱚ ᱪᱟᱨᱟᱠᱟᱜ ᱨᱮᱦᱚᱸ ᱚᱱᱟ ᱞᱟᱦᱟᱛᱮ ᱥᱤᱛᱩᱝ ᱨᱮᱠᱚ ᱪᱟᱨᱟ ᱞᱮᱫᱟ ᱛᱚ, ᱟᱫᱚ ᱦᱟᱸᱜ ᱚᱢᱚᱱ ᱦᱚᱸ ᱵᱟᱝ ᱚᱢᱚᱱ ᱠᱟᱱᱟ᱾
ᱦᱮᱸ ᱛᱚ᱾ ᱛᱟᱦᱚᱞᱮ ᱟᱯᱮ ᱮᱥᱱ ᱫᱚ ᱦᱩᱞ ᱢᱟᱦᱟ ᱫᱚᱯᱮ ᱢᱟᱱᱟᱣ ᱞᱮᱫᱼᱟ ᱥᱮ ᱵᱟᱝ?
ᱦᱩᱞ ᱢᱟᱦᱟ ᱫᱚ ᱦᱟᱸᱜ ᱢᱟᱱᱟᱣ ᱵᱟᱲᱟ ᱦᱩᱭᱮᱱ ᱜᱮᱭᱟ ᱟᱛᱩ ᱨᱮᱜᱮ᱾
ᱪᱮᱜ ᱞᱮᱠᱟ ᱯᱮ ᱢᱟᱱᱟᱣ ᱠᱮᱫᱮᱜᱼᱟ ᱵᱷᱟᱹᱜᱮ ᱜᱮ?
ᱦᱳᱭ ᱵᱷᱟᱜᱮ ᱜᱮ ᱦᱟᱸᱜ ᱢᱟᱱᱟᱣ ᱵᱟᱲᱟ ᱦᱩᱭᱱᱟ ᱟᱫᱚ ᱦᱟᱸᱜ ᱫᱟᱜ ᱠᱮᱫᱟᱭ ᱛᱚ, ᱚᱱᱠᱟ ᱫᱚ ᱦᱟᱸᱜ ᱵᱟᱝ ᱦᱩᱭ ᱞᱮᱱᱟ᱾ ᱮᱱᱮᱡ ᱥᱮᱨᱮᱧ ᱠᱚᱫᱚ ᱦᱟᱸᱜ ᱚᱱᱠᱟ ᱦᱟᱸᱜ ᱵᱟᱝ ᱦᱩᱭ ᱞᱮᱱᱟ᱾ ᱞᱟᱠᱪᱟᱨ ᱟᱠᱷᱲᱟ ᱠᱚᱫᱚ ᱦᱟᱸᱜ ᱵᱟᱝ ᱦᱩᱭ ᱞᱮᱱᱟ ᱫᱚᱢᱮ ᱫᱟᱜ ᱠᱮᱫᱟᱭ᱾ ᱠᱟᱨᱚᱱ ᱚᱱᱠᱟ ᱢᱟᱱᱮ ᱡᱟᱭᱜᱟ ᱦᱚᱸ ᱵᱟᱝ ᱛᱟᱦᱮᱸ ᱠᱟᱱᱟ ᱡᱮ ᱵᱟᱝᱞᱮ ᱪᱮᱫ ᱟᱠᱟᱫ ᱛᱟᱦᱮᱸᱱᱟ ᱡᱮ ᱛᱟᱦᱮᱸ ᱠᱟᱛᱮᱜ ᱚᱸᱰᱮ ᱞᱟᱠᱪᱟᱨ ᱟᱠᱷᱲᱟ ᱠᱚᱨᱟᱣ ᱜᱟᱱᱚᱜᱼᱟ ᱾ ᱚᱱᱠᱟ ᱫᱚ ᱦᱟᱸᱜ ᱢᱚᱱᱮ ᱞᱮᱫ ᱛᱟᱦᱮᱱᱟᱞᱮ ᱡᱟᱹᱱᱤᱡ ᱠᱷᱟᱱᱦᱟᱸᱜ ᱵᱟᱭ ᱫᱟᱜᱟ ᱟᱫᱚ ᱚᱱᱟ ᱠᱷᱟᱹᱛᱤᱨ ᱛᱮᱦᱟᱸᱜ ᱤᱢᱱᱤ ᱱᱚᱨᱢᱟᱞ ᱜᱮᱞᱮ
ᱦᱩᱸ
ᱟᱫᱚ ᱦᱟᱸᱜ ᱚᱱᱟ ᱯᱷᱳᱴᱳ ᱠᱚᱨᱮ ᱵᱟᱦᱟ ᱢᱟᱞᱟ ᱟᱨᱟᱣ ᱵᱟᱲᱟ ᱠᱟᱛᱮᱜ ᱦᱸ ᱠᱤᱪᱷᱩ ᱜᱟᱱ ᱥᱤᱫᱩ ᱠᱟᱹᱱᱦᱩ ᱛᱟᱹᱠᱤᱱᱟᱜ ᱜᱚᱞᱯᱚ ᱠᱚ ᱞᱟᱹᱭ ᱵᱟᱲᱟ ᱦᱩᱭᱱᱟ, ᱟᱨ ᱤᱱᱠᱟᱹ ᱠᱟᱛᱮᱜ ᱜᱮ ᱪᱟᱵᱟ ᱵᱟᱲᱟ ᱦᱩᱭᱱᱟ᱾ ᱟᱯᱮ ᱫᱚ ᱛᱟᱦᱚᱞᱮ ᱪᱮᱫᱠᱟ ᱯᱮ ᱢᱟᱱᱟᱣ ᱠᱮᱫᱟ?
ᱟᱞᱮ ᱦᱚᱸ ᱵᱷᱟᱹᱜᱤ ᱜᱮᱞᱮ ᱢᱟᱱᱟᱣ ᱠᱮᱫᱮᱜᱼᱟ, ᱫᱚᱢᱮ ᱦᱚᱲ ᱠᱚᱠᱚ ᱡᱟᱣᱨᱟ ᱞᱮᱱ ᱜᱮᱭᱟ ᱱᱮᱶᱛᱟ ᱵᱟᱲᱟ ᱞᱮᱫ ᱠᱚᱜᱮᱭᱟᱞᱮ
ᱚ
ᱫᱚᱢᱮ ᱦᱚᱲᱠᱚ ᱦᱮᱡ ᱞᱮᱱᱟ ᱠᱚ ᱦᱮᱡ ᱫᱚ ᱟᱫᱚ ᱟᱞᱮ ᱴᱷᱮᱱ ᱫᱚ ᱢᱩᱨᱛᱤ ᱢᱮᱱᱟᱜ ᱠᱤᱱᱟ ᱛᱚ ᱫᱚᱢᱮ ᱦᱚᱲ ᱫᱚᱠᱚ ᱦᱤᱡᱩᱜ ᱜᱮᱭᱟ᱾
ᱟᱨ ᱫᱟᱜ ᱫᱚᱭ ᱫᱟᱜ ᱠᱮᱜ ᱜᱮᱭᱟ ᱜᱚᱴᱟ ᱜᱮ ᱫᱟᱜ ᱠᱟᱜᱟᱭ ᱦᱚᱞᱟ ᱫᱚ᱾
ᱟᱫᱚ ᱟᱞᱮᱫᱚ ᱮᱱᱮᱡ ᱠᱚ ᱟᱨ ᱡᱟᱦᱟᱱᱟᱜ ᱤᱭᱟᱹ ᱚᱱᱮ ᱚᱱᱚᱚᱲᱦᱮᱸ ᱠᱚ ᱡᱟᱦᱟᱸᱭ ᱜᱤᱫᱽᱨᱟᱹ ᱠᱚᱠᱚ ᱞᱟᱹᱭᱟ,
ᱦᱮᱸ
ᱚᱱᱟ ᱠᱚ ᱢᱟᱱᱮ ᱠᱚ ᱫᱚᱦᱚ ᱞᱮᱜᱼᱟ ᱟᱫᱚ ᱩᱱᱦᱤᱞᱳᱜ ᱫᱚ ᱫᱟᱜ ᱠᱮᱫᱜᱟᱭ ᱛᱚ ᱦᱚᱞᱟ ᱛᱚ ᱟᱫᱚ ᱛᱤᱦᱤᱧ ᱫᱚ ᱚᱱᱟᱜᱮ ᱥᱮᱛᱟᱜ ᱨᱮ, ᱠᱚᱨᱟᱣ ᱦᱩᱭᱮᱱᱟ᱾
ᱚ
ᱦᱚᱞᱟ ᱫᱚᱭ ᱫᱟᱜ ᱠᱮᱫᱟ ᱯᱩᱨᱟᱹ ᱟᱭᱩᱵ ᱩᱛᱟᱹᱨ ᱮᱱᱟ ᱫᱟᱜ ᱛᱮᱜᱮ᱾
ᱚ ᱟᱞᱮ ᱦᱚᱸ,
ᱠᱚᱨᱟᱣᱟᱛᱚ ᱟᱫᱚ ᱢᱟᱱᱮ ᱱᱟᱭᱠᱮ ᱜᱮ ᱯᱩᱡᱟᱹᱭ ᱛᱟᱞᱮᱟᱭᱟ ᱛᱚ ᱟᱫᱚ ᱱᱟᱭᱠᱮ ᱚᱲᱟᱜ ᱤᱫᱤ ᱵᱟᱲᱟ ᱛᱮᱜᱮ ᱢᱟᱱᱮ ᱟᱹᱭᱩᱵ ᱮᱱᱟ᱾
ᱚ ᱟᱞᱮ ᱦᱚᱸ ᱚᱱᱠᱟ, ᱦᱚᱞᱟ ᱫᱚᱦᱟᱸᱜ ᱢᱟᱱᱮ ᱡᱟᱦᱟᱸᱭ ᱜᱮ ᱡᱟᱦᱟᱸᱭ ᱜᱮ ᱨᱟᱥᱛᱟ ᱠᱚᱛᱮ ᱦᱤᱡᱩᱜ ᱥᱮᱱᱚᱜ ᱦᱚᱲ ᱠᱚ, ᱡᱚᱛᱚ ᱦᱚᱲ ᱜᱮᱠᱚ ᱥᱚᱲᱮ ᱠᱚᱜᱮᱞᱮ ᱡᱚᱢ ᱵᱟᱲᱟ ᱦᱚᱪᱚᱠᱮᱫ ᱠᱚᱣᱟ ᱥᱚᱲᱮ ᱞᱮᱫᱟᱞᱮ ᱦᱚᱞᱟ ᱫᱚ,
ᱦᱳᱭᱛᱚ ᱟᱞᱮ ᱦᱚᱸᱞᱮ ᱥᱳᱲᱮ ᱫᱚᱞᱮ ᱥᱳᱲᱮ ᱞᱮᱫ ᱜᱮᱭᱟ,
ᱟᱫᱚ ᱚᱱᱠᱟ ᱢᱤᱨᱟᱢᱤᱥ ᱜᱮ ᱚᱱᱠᱟ ᱥᱮ ᱡᱟᱦᱟᱱᱟᱜ ᱡᱤᱞ ᱠᱚ?
ᱚᱱᱟ ᱫᱚ ᱵᱟᱝᱟ ᱚᱱᱟ ᱫᱚ ᱢᱟᱱᱮ ᱩᱯᱟᱹᱥ ᱠᱟᱜ ᱟᱢ ᱛᱚ᱾ ᱵᱟᱨ ᱠᱟᱛᱮᱫ ᱮᱢ ᱛᱟᱦᱮᱱᱟ ᱛᱚ, ᱟᱫᱚ ᱚᱱᱟᱜᱮ ᱟᱨᱠᱤ ᱯᱩᱡᱟᱹ ᱠᱚ ᱦᱩᱭ ᱵᱟᱲᱟ ᱠᱟᱛᱮᱫ, ᱛᱟᱯᱚᱨᱮ ᱟᱫᱚ ᱚᱱᱟ ᱥᱚᱲᱮᱜᱮ ᱡᱚᱢ ᱦᱩᱭᱱᱟ, ᱯᱨᱚᱥᱟᱫ ᱠᱚ ᱡᱚᱢ ᱦᱩᱭᱱᱟ ᱛᱟᱯᱚᱨᱮ ᱥᱚᱲᱮ ᱡᱚᱢ ᱦᱩᱭ ᱱᱟ᱾
ᱦᱳᱭ᱾ ᱟᱨᱚ ᱦᱟᱸᱜ ᱩᱱᱫᱚ ᱢᱟᱱᱮ ᱱᱤᱭᱚᱢ ᱯᱟᱞᱚᱱ ᱨᱮ ᱠᱟᱹᱴᱤᱡ ᱛᱟᱦᱮᱸᱱ ᱦᱳᱭᱳᱜᱼᱟ ᱛᱚ ᱦᱟᱸᱜ ᱩᱯᱟᱹᱥ ᱠᱟᱛᱮᱢ ᱛᱟᱦᱮᱱᱟ ᱟᱫᱚ ᱦᱟᱸᱜ, ᱩᱱᱟᱹᱜ ᱜᱷᱟᱹᱲᱤᱡ ᱛᱤᱨᱮ ᱵᱚᱸᱜᱟ ᱵᱩᱨᱩ ᱠᱚ ᱥᱟᱹᱛᱟᱹᱜ ᱠᱟᱱᱟ ᱠᱟᱹᱢᱤ ᱦᱮᱸ ᱵᱟᱝ,
ᱦᱮᱸ ᱛᱚᱵᱮ ᱛᱚ ᱱᱟᱦᱟᱜ ᱡᱚᱢ ᱫᱚᱢ ᱧᱟᱢᱮᱜᱼᱟ᱾
ᱦᱳᱭ,
ᱚᱱᱠᱟᱜᱮ ᱢᱚᱸᱡᱽ ᱜᱮ ᱦᱩᱭᱮᱱᱟ᱾
ᱟᱫᱚ ᱦᱟᱸᱜ ᱢᱟᱱᱮ ᱵᱟᱭ ᱥᱤᱛᱩᱝ ᱞᱮᱫ ᱛᱟᱦᱮᱜ ᱩᱱᱟᱹᱜ ᱴᱟ ᱨᱮᱸᱜᱮᱸᱡ ᱫᱚ ᱦᱟᱸᱜ ᱵᱟᱝ ᱵᱩᱡᱷᱟᱹᱣ ᱞᱮᱱᱟ᱾
ᱦᱳᱭ ᱥᱤᱛᱩᱝ ᱫᱚ ᱵᱟᱭ ᱥᱤᱛᱩᱝ ᱠᱟᱜᱼᱟ ᱢᱟᱱᱮ, ᱩᱫᱽᱜᱟᱹᱨ ᱫᱚ ᱩᱫᱽᱜᱟᱹᱨ ᱠᱟᱱ ᱛᱟᱦᱮᱱᱟ ᱥᱤᱛᱩᱝ ᱛᱮᱜ ᱵᱟᱭ ᱥᱤᱛᱩᱝ ᱟᱠᱟᱫ ᱛᱟᱦᱮᱸᱫ᱾
ᱡᱩᱫᱤ ᱥᱤᱛᱩᱝ ᱛᱟᱦᱮᱸ ᱠᱚᱜᱼᱟ ᱫᱚᱢᱮ ᱠᱟᱹᱴᱤᱡ ᱦᱟᱸᱜ ᱥᱤᱛᱩᱝ ᱦᱚᱸ ᱵᱩᱡᱽ ᱠᱚᱜᱼᱟ ᱟᱨ ᱨᱮᱜᱮᱡ ᱠᱚᱦᱚᱸ ᱚᱱᱠᱟ ᱜᱮ ᱵᱩᱡᱷᱟᱹᱣ ᱠᱚᱣᱟ᱾
ᱦᱳᱭ ᱥᱤᱛᱩᱝ ᱞᱮᱠᱷᱟᱱ ᱫᱚ ᱨᱮᱸᱜᱮᱡ ᱵᱩᱡᱷᱟᱹᱣ ᱠᱚᱜᱼᱟ᱾
ᱟᱫᱚ ᱦᱟᱸᱜ ᱢᱟᱱᱮ ᱫᱟᱜ ᱫᱟᱜ ᱠᱷᱟᱹᱛᱤᱨ ᱛᱮ ᱦᱟᱸᱜ ᱚᱱᱠᱟ ᱢᱟᱱᱮ, ᱡᱟᱦᱟᱸ ᱞᱮᱠᱟ ᱠᱚ ᱢᱚᱱᱮ ᱞᱮᱫᱟ ᱚᱱᱠᱟ ᱫᱚ ᱦᱟᱸᱜ ᱵᱟᱝ ᱠᱚ ᱵᱟᱭ ᱦᱩᱭ ᱦᱚᱪᱚᱣᱟᱜ ᱠᱚᱣᱟ ᱦᱮᱸ ᱵᱟᱝ᱾
ᱦᱳᱭ ᱢᱟ ᱫᱟᱜ ᱠᱮᱜᱟᱭ ᱛᱚ,
ᱡᱩᱫᱤ ᱠᱟᱹᱴᱤᱡ ᱥᱮᱛᱟᱜ ᱵᱮᱲᱟ ᱢᱟᱱᱮ ᱡᱷᱤᱯᱤ ᱡᱷᱤᱯᱤ ᱧᱚᱜᱼᱮ ᱫᱟᱜ ᱠᱮᱭᱟ ᱴᱷᱤᱠ ᱜᱮᱭᱟ ᱛᱚ ᱠᱟᱹᱴᱤᱡ, ᱛᱟᱨᱟᱥᱤᱧ ᱵᱮᱲᱟ ᱫᱚ ᱛᱤᱠᱤᱱ ᱵᱮᱲᱟ ᱫᱚ ᱠᱟᱹᱴᱤᱡ ᱡᱳᱨ ᱧᱚᱜ ᱜᱮ ᱠᱮᱫᱟᱭ᱾
ᱦᱩᱸ, ᱚᱱᱟᱠᱩ ᱦᱩᱭᱩᱜ ᱡᱚᱠᱷᱚᱱ ᱜᱮ ᱫᱟᱜ ᱫᱚ ᱡᱟᱹᱲᱤ ᱠᱮᱜᱼᱟᱭ
ᱦᱳᱭ,
ᱟᱫᱚ ᱟᱞᱮᱨᱮᱱ ᱫᱚᱠᱚ ᱢᱮᱱᱮᱜᱼᱟ ᱡᱮ ᱵᱟᱝᱟ ᱛᱟᱦᱞᱮ ᱯᱚᱨᱮ ᱛᱮᱵᱚᱱ ᱫᱚᱥᱟᱨ ᱫᱤᱱ ᱢᱟᱱᱮ ᱛᱮᱦᱤᱧ ᱞᱮ ᱠᱚᱨᱟᱣ ᱠᱮᱫᱼᱟ᱾
ᱜᱟᱱᱚᱜ ᱜᱮᱭᱟ ᱟᱫᱚ ᱦᱟᱸᱜ ᱠᱟᱹᱢᱤ ᱦᱚᱨᱟ ᱢᱟ ᱢᱟᱲᱟᱝ ᱨᱮᱜᱮ ᱪᱩᱠᱟᱹᱣ ᱠᱟᱱᱟ ᱟᱫᱚ ᱡᱟᱸᱦᱟ, ᱛᱤᱱᱟᱹᱜ ᱚᱱᱚᱲᱦᱮ ᱠᱚ ᱢᱮᱱᱟᱜᱼᱟ᱾
ᱪᱟᱵᱟᱣ ᱟᱠᱟᱱᱟ ᱚᱱᱟ ᱫᱚ᱾ ᱛᱤᱦᱤᱧ ᱫᱚ ᱥᱩᱫᱷᱩ ᱩᱱᱟ ᱠᱚᱜᱮ ᱚᱱᱟ ᱤᱭᱟᱹᱛᱮ ᱫᱚᱦᱚ ᱞᱮᱜ-ᱟ ᱞᱮ ᱟᱨᱠᱤ᱾ ᱛᱮᱦᱮᱧ ᱞᱮ ᱪᱟᱵᱟ ᱠᱟᱫᱟ᱾
ᱟᱞᱮ ᱦᱚᱸ ᱢᱟᱱᱮ ᱚᱱᱠᱟᱜᱮ ᱠᱞᱟᱵᱽ ᱠᱷᱚᱱᱟᱜ ᱛᱟᱦᱮᱸ ᱠᱟᱱᱟ ᱟᱫᱚ ᱥᱤᱨᱯᱟᱹ ᱠᱚ ᱚᱱᱠᱟ ᱠᱚᱞᱚᱢ ᱠᱷᱟᱛᱟ ᱠᱚ ᱛᱟᱦᱮᱸ ᱠᱟᱱᱟ ᱡᱟᱦᱟᱸᱭ ᱢᱟᱹᱭ ᱵᱟᱹᱵᱩ ᱛᱟᱠᱚ ᱠᱟᱹᱴᱤᱡ ᱵᱷᱟᱜᱮ ᱧᱚᱜ ᱨᱚᱲ ᱫᱟᱲᱮᱭᱟᱜᱼᱟ ᱠᱚ ᱥᱮ ᱞᱟᱹᱭ ᱫᱟᱲᱮᱭᱟᱜᱼᱟ ᱠᱚ ᱥᱤᱫᱩ ᱠᱟᱹᱱᱩ ᱵᱟᱨᱮᱛᱮ ᱩᱱᱠᱩ ᱫᱚ ᱠᱟᱹᱴᱤᱡ ᱥᱤᱨᱯᱟᱹ ᱞᱮ ᱮᱢᱟ ᱠᱚᱣᱟ᱾
ᱦᱮᱸ ᱱᱚᱣᱟ ᱵᱷᱟᱜᱤ ᱜᱮᱭᱟ ᱚᱱᱠᱟ ᱫᱚ᱾
ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱢᱟᱱᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱚᱸ ᱢᱟᱱᱮ ᱡᱟᱦᱟᱸᱭ ᱢᱟᱱᱮ ᱥᱤᱫᱩ ᱠᱟᱹᱱᱦᱩ ᱪᱤᱞᱤ ᱠᱟᱱᱟ ᱠᱤᱱ ᱱᱟᱦᱟᱜ ᱡᱚᱛᱚ ᱦᱚᱲ ᱫᱚ ᱵᱟᱝ ᱠᱚ ᱵᱟᱲᱟᱭᱟ᱾
ᱦᱳᱭ ᱵᱟᱝᱠᱚ ᱵᱟᱲᱟᱭᱟ ᱛᱚ᱾
ᱡᱩᱫᱤᱢ ᱠᱩᱞᱤ ᱠᱚᱣᱟ ᱡᱮ ᱥᱤᱫᱩ ᱠᱟᱹᱱᱩ ᱫᱚ ᱪᱤᱞᱤ ᱠᱟᱱᱟ ᱠᱤᱱ ᱟᱫᱚ ᱩᱱᱠᱤᱱ, ᱵᱟᱝᱠᱚ ᱞᱟᱹᱭ ᱫᱟᱲᱮᱭᱟᱜᱼᱟ ᱠᱚ
ᱦᱳᱭ ᱟᱫᱚ ᱚᱱᱟ ᱦᱩᱰᱤᱧ ᱦᱩᱰᱤᱧ ᱠᱷᱚᱱ ᱵᱟᱝᱠᱚ ᱧᱮᱞ ᱥᱮᱬᱟ ᱥᱮ ᱱᱮᱦᱚᱲ ᱴᱷᱮᱱ ᱞᱟᱹᱭ ᱚᱲᱟᱜ ᱦᱚᱲ ᱠᱚ ᱴᱷᱮᱱ ᱜᱮ ᱞᱟᱹᱭ ᱥᱮᱬᱟ ᱢᱟᱱᱮ ᱩᱱᱠᱩ ᱫᱚ ᱢᱟᱱᱮ ᱚᱱᱟ ᱠᱚᱫᱚ ᱵᱟᱝ ᱪᱮᱫ ᱜᱮ ᱵᱟᱠᱚ ᱪᱮᱫ ᱠᱟᱜᱼᱟ ᱪᱤᱠᱟᱹᱛᱮᱠᱚ ᱵᱩᱡᱷᱟᱹᱣᱟᱠᱚ ᱪᱤᱠᱟᱹᱛᱮ᱾
ᱦᱳᱭ, ᱟᱨ ᱦᱮᱸ ᱛᱚ ᱡᱩᱫᱤ ᱢᱟᱱᱮ ᱥᱟᱱᱛᱟᱞᱤ ᱢᱤᱰᱤᱭᱟᱢ ᱛᱮᱠᱚ ᱯᱟᱲᱦᱟᱣ ᱠᱚᱜᱼᱟ ᱛᱟᱦᱚᱞᱮ ᱠᱷᱟᱱ ᱫᱚ ᱢᱟᱱᱮ ᱵᱟᱝ ᱞᱟᱹᱭ ᱟᱠᱚ ᱨᱮᱦᱚᱸ ᱠᱟᱼᱼ ᱴᱤᱜ ᱠᱚ ᱵᱩᱡᱷᱟᱹᱣ ᱫᱟᱲᱮᱭᱟᱜ ᱠᱮᱭᱟ᱾ ᱟᱫᱚ ᱦᱟᱸᱜ ᱡᱚᱛᱚ ᱦᱚᱲ ᱨᱮᱱ ᱡᱚᱛᱚ ᱦᱚᱲ ᱨᱮᱱ ᱜᱤᱫᱽᱨᱟᱹ ᱫᱚ ᱦᱟᱸ ᱵᱟᱵᱚᱱ ᱯᱟᱲᱦᱟᱣ ᱦᱚᱪᱚᱭᱮᱫ ᱠᱚᱣᱟ ᱛᱚ ᱡᱟᱦᱟᱸᱭ ᱡᱟᱦᱟᱸ ᱞᱮᱠᱟ ᱢᱚᱱᱮ ᱦᱮᱸ ᱵᱟᱝ᱾
ᱦᱳᱭ ᱦᱳᱭ
ᱡᱟᱦᱟᱸᱭ ᱡᱟᱦᱟᱸ ᱞᱮᱠᱟ ᱤᱪᱪᱷᱟᱹ ᱛᱟᱵᱚᱱ ᱡᱮ ᱤᱧ ᱨᱮᱱ ᱜᱤᱫᱽᱨᱟᱹ ᱫᱚ ᱵᱟᱝᱞᱟ ᱢᱤᱰᱤᱭᱟᱢ ᱛᱮ ᱥᱮ ᱤᱝᱞᱤᱥ ᱢᱤᱰᱤᱭᱟᱢ ᱛᱮ ᱥᱮ ᱥᱟᱱᱛᱟᱞᱤ ᱢᱤᱰᱤᱭᱟᱢ ᱛᱮ, ᱟᱨ ᱡᱳᱨ ᱡᱚᱵᱚᱥᱛᱤᱼᱼ ᱛᱚ ᱵᱟᱭ ᱜᱟᱱᱚᱜᱼᱟ, ᱡᱮ ᱥᱟᱱᱛᱟᱞᱤ ᱢᱤᱰᱤᱭᱟᱢ ᱛᱮᱜᱮ ᱯᱟᱲᱦᱟᱣ ᱦᱩᱭᱩᱜ ᱠᱟᱱᱟ ᱥᱟᱱᱛᱟᱲ ᱠᱟᱱᱟ ᱢᱟᱱᱮ ᱥᱟᱱᱛᱟᱲᱤ ᱢᱤᱰᱤᱭᱟᱢ ᱛᱮ
ᱦᱳᱭ ᱚᱱᱠᱟ ᱛᱚ ᱵᱟᱝ ᱠᱟᱱᱟ᱾
ᱟᱢᱟᱜ ᱠᱩᱥᱤ ᱟᱢ ᱚᱠᱟᱴᱟᱜ ᱨᱮ ᱠᱩᱥᱤ ᱢᱮᱱᱟᱜ ᱛᱟᱢᱟ ᱚᱱᱟ ᱨᱮᱢ ᱯᱟᱲᱦᱟᱣ ᱫᱟᱲᱮᱭᱟᱜᱼᱟ᱾
ᱦᱳᱭ, ᱚᱱᱟ ᱠᱷᱟᱹᱛᱤᱨ ᱛᱮᱜᱮ ᱛᱚ ᱟᱵᱚᱣᱟᱜ ᱫᱚ ᱢᱟᱱᱮ ᱵᱟᱠᱚ ᱵᱩᱡᱷᱟᱹᱣ ᱮᱫᱼᱟ ᱛᱚ ᱜᱤᱫᱽᱨᱟᱹ ᱠᱚ᱾
ᱦᱳᱭ ᱦᱳᱭ
ᱟᱵᱚ ᱥᱟᱱᱛᱟᱲᱟᱜ ᱫᱚ ᱦᱟᱱᱮ ᱫᱤᱠᱩᱣᱟᱜ ᱥᱮᱫ ᱜᱮᱠᱚ ᱪᱟᱞᱟᱜ ᱠᱟᱱᱟ
ᱦᱳᱭ, ᱟᱨ ᱦᱟᱸᱜ ᱱᱤᱛᱳᱜ ᱦᱟᱸᱜ ᱱᱚᱝᱠᱟ ᱟᱞᱮ ᱥᱮᱱ ᱫᱚ ᱦᱟᱸᱜ ᱢᱟᱱᱮ ᱞᱟᱦᱟ ᱦᱩᱭᱩᱜ ᱠᱟᱱ ᱛᱟᱦᱮᱱᱟ ᱥᱚᱨᱚᱥᱚᱛᱤ ᱯᱩᱡᱟᱹ ᱠᱚ ᱱᱤᱛᱚᱜ ᱫᱚ ᱥᱚᱨᱚᱥᱚᱛᱤ ᱯᱩᱡᱟᱹ ᱫᱚ ᱤᱥᱠᱩᱞ ᱠᱚᱨᱮ ᱥᱮ ᱤᱥᱠᱩᱞ ᱠᱚᱨᱮ ᱫᱚ ᱦᱟᱸᱜ ᱵᱚᱱᱫᱚ ᱠᱟᱜᱼᱟ ᱠᱚ ᱚᱱᱠᱟ ᱵᱤᱫᱩ ᱪᱟᱸᱫᱟᱱ ᱯᱩᱡᱟᱹ ᱦᱟᱸᱜ ᱱᱤᱛᱚᱜ ᱫᱚ ᱦᱟᱸᱜ ᱦᱩᱭᱩᱜ ᱠᱟᱱᱟ ᱟᱞᱮ
ᱦᱳᱭ ᱦᱳᱭ ᱟᱞᱮ ᱥᱮᱱ ᱦᱚᱸ ᱚᱱᱟ ᱫᱚ ᱮᱠᱫᱚᱢ ᱜᱮ ᱵᱟᱠᱚ ᱪᱟᱞᱟᱣ ᱩᱛᱟᱹᱨᱚᱜ ᱠᱟᱱᱟ᱾ ᱞᱟᱦᱟ ᱛᱮᱫᱚ ᱠᱚ ᱪᱟᱞᱟᱜ ᱛᱟᱦᱮᱱᱟ ᱚᱸᱰᱮ ᱜᱮ
ᱦᱩᱸ ᱟᱞᱮᱛᱚ ᱡᱚᱠᱷᱚᱱ ᱤᱧᱦᱚᱸ ᱚᱱᱠᱟᱜᱮ ᱛᱟᱦᱮᱸ ᱠᱟᱹᱱᱟᱹᱧ ᱡᱚᱠᱷᱚᱱ ᱠᱟᱹᱴᱤᱡ ᱨᱮ ᱫᱚᱢᱮ ᱩᱯᱟᱹᱥᱟᱜ ᱧᱟᱢᱟ ᱡᱮ ᱵᱟᱝ ᱡᱚᱢ ᱦᱩᱭᱩᱜᱼᱟ, ᱛᱟᱯᱚᱨᱮ ᱯᱩᱡᱟᱹ ᱮᱢ ᱦᱩᱭᱩᱜᱼᱟ ᱥᱚᱨᱚᱥᱚᱛᱤ ᱯᱩᱡᱟᱹ ᱵᱳᱭ ᱠᱚ᱾
ᱦᱮᱸ
ᱟᱨᱚ ᱵᱚᱭ ᱠᱚ ᱫᱚᱢᱮ ᱫᱚᱦᱚ ᱦᱚᱴᱚᱠᱟᱜ ᱦᱩᱭᱩᱜ ᱛᱟᱦᱮᱸᱱᱟ ᱥᱚᱨᱚᱥᱚᱛᱤ ᱚᱸᱰᱮ ᱵᱚᱭ ᱴᱷᱮᱱ ᱡᱟᱛᱮ ᱵᱷᱟᱜᱮ ᱧᱚᱜ ᱤᱧ ᱯᱟᱲᱦᱟᱜ ᱢᱟ ᱚᱱᱟ ᱠᱚᱫᱚ ᱪᱮᱫ ᱦᱚᱸ ᱵᱟᱝ ᱠᱟᱱᱟ᱾
ᱵᱟᱝ ᱵᱟᱝ ᱚᱱᱟ ᱫᱚ ᱱᱤᱡᱮ ᱴᱷᱮᱱ ᱜᱮ ᱟᱢᱫᱚ ᱡᱟᱦᱟᱸ ᱛᱤᱱᱟᱹᱜ ᱚᱸᱰᱮ ᱫᱚ ᱫᱚᱢᱮ ᱜᱚᱰ ᱡᱚᱦᱟᱨᱚᱜ ᱢᱮᱥᱮ ᱵᱳᱭ ᱠᱚ ᱯᱩᱛᱷᱤ ᱠᱚ ᱡᱚᱛᱚ ᱫᱚᱦᱚ ᱦᱚᱴᱚ ᱠᱟᱜ ᱢᱮᱥᱮ ᱟᱢ ᱫᱚ
ᱟᱢ ᱡᱩᱫᱤ ᱵᱟᱢ ᱯᱟᱲᱦᱟᱜᱼᱟ ᱥᱮ ᱵᱟᱢ ᱚᱞᱟ ᱟᱢ ᱠᱤ ᱚᱸᱰᱮᱢ ᱩᱱᱤ ᱠᱤ ᱟᱢ ᱦᱮᱡ ᱠᱟᱛᱮᱜ ᱚᱸᱰᱮ ᱚᱞ ᱦᱚᱴᱚ ᱠᱟᱛᱟᱢᱟ ᱥᱮ ᱟᱢ ᱩᱱᱤ ᱟᱢ ᱯᱟᱲᱦᱟᱣ ᱠᱟᱛᱟᱢᱟᱭ
ᱦᱳᱭ ᱦᱳᱭ ᱚᱱᱟᱜᱮ ᱚᱱᱠᱟᱜᱮ ᱠᱟᱹᱴᱤᱡ ᱨᱮᱫᱚ ᱦᱮᱸ ᱦᱳᱭ ᱩᱱᱠᱩ ᱠᱚ ᱫᱟᱫᱟ ᱛᱟᱠᱚ ᱫᱤᱞᱤ ᱛᱮᱠᱚ ᱧᱮᱞ ᱛᱮ ᱱᱤᱡᱮᱦ ᱠᱟᱹᱴᱤᱡ ᱨᱮᱛᱚ ᱯᱨᱟᱭᱢᱟᱨᱤ ᱨᱮᱢ ᱛᱟᱦᱮᱸ ᱠᱟᱱᱟ ᱟᱫᱚ ᱦᱟᱸᱜ ᱪᱮᱫ ᱜᱮ ᱵᱟᱢ ᱵᱟᱲᱟᱭᱟ ᱚᱱᱟ ᱠᱚ ᱱᱤᱭᱮ ᱟᱫᱚ ᱦᱜ ᱵᱳᱭ ᱠᱚ ᱟᱹᱜᱩ ᱵᱟᱲᱟ ᱠᱟ ᱠᱟᱛᱮᱫ ᱩᱯᱟᱹᱥ ᱟᱠᱟᱫᱟᱢ
ᱦᱳᱭ ᱱᱤᱡᱮ ᱦᱚᱸ ᱚᱱᱠᱟᱜᱮ ᱟᱨᱠᱤ
ᱛᱟᱨᱯᱚᱨᱮ ᱠᱤᱪᱷᱩ ᱢᱟᱱᱮ ᱡᱚᱠᱷᱚᱱ ᱜᱮ ᱵᱩᱡᱽ ᱦᱮᱡ ᱱᱟ ᱡᱮ ᱱᱚᱣᱟ ᱠᱚᱫᱚ ᱪᱮᱫ ᱦᱚᱸ ᱵᱟᱝ ᱠᱟᱱᱟ ᱱᱤᱡᱮ ᱡᱩᱚᱫᱤ ᱵᱟᱢ ᱯᱟᱲᱦᱟᱜᱼᱟ ᱪᱮᱫ ᱦᱚᱸ ᱵᱟᱢ ᱪᱤᱠᱟᱹ ᱫᱟᱲᱮᱭᱟᱜᱼᱟ
ᱦᱮᱸ ᱦᱮᱸ ᱱᱤᱡᱮ ᱴᱷᱮᱱ ᱜᱮ
ᱦᱳᱭ ᱟᱫᱚ ᱢᱟᱱᱮ ᱚᱱᱮ ᱠᱟᱹᱴᱤᱡ ᱢᱟᱱᱮ ᱥᱟᱦᱚᱥ ᱮᱴᱟ ᱠᱟᱛᱮᱧ ᱧᱟᱢᱟ ᱡᱮ ᱤᱧ ᱵᱚᱸᱜᱟ ᱵᱩᱨᱩ ᱠᱟᱛᱮᱮᱫ ᱠᱟᱹᱴᱤᱡ ᱤᱧ ᱱᱮᱦᱚᱨ ᱟᱠᱟᱱᱟ ᱠᱟᱹᱴᱤᱡ ᱠᱤᱪᱷᱩ ᱨᱮᱦᱚᱸ ᱡᱩᱫᱤ ᱥᱟᱯᱳᱴ ᱢᱟᱱᱮ ᱟᱢᱟᱜ ᱥᱚᱝᱥᱷᱟ ᱵᱟᱹᱲᱛᱤᱜ ᱛᱟᱢᱟ ᱤᱱᱟᱹᱴᱩᱠᱩ ᱵᱷᱟ
ᱦᱳᱭ ᱦᱳᱭ ᱚᱱᱟᱱᱟᱜᱮ
ᱟᱨ ᱟᱢ ᱡᱚᱠᱷᱚᱱ ᱜᱮ ᱥᱟᱶᱥᱢ ᱵᱟᱹᱲᱛᱤᱭ ᱛᱟᱢᱟ ᱥᱮ ᱟᱢ ᱛᱮᱜᱮ ᱞᱟᱦᱟ ᱥᱮᱱᱢ ᱪᱟᱞᱟᱣ ᱤᱫᱤᱭᱼᱟ ᱥᱟᱦᱥ ᱜᱮ ᱦᱩᱭᱩᱜ ᱠᱟᱱᱟ ᱢᱟᱨᱟᱝ ᱠᱟᱛᱷᱟ
ᱦᱳᱭ ᱱᱮᱛᱟᱨ ᱫᱚ ᱛᱚ ᱵᱟᱠᱚ ᱚᱱᱠᱟᱭᱮᱫᱟ ᱱᱮᱛᱟᱨ ᱫᱚ ᱟᱞᱮ ᱫᱚ ᱤᱥᱠᱩᱞ ᱨᱮᱫᱚ ᱵᱟᱝ ᱟᱞᱮᱫ ᱫᱚ ᱯᱩᱨᱟᱹ ᱛᱩ ᱩᱛᱟᱹᱨ ᱨᱮᱜᱮ ᱵᱤᱫᱩ ᱪᱟᱸᱫᱟᱱ ᱦᱚᱸᱞᱮ ᱯᱩᱡᱟᱹ ᱦᱚᱪᱚᱭᱮᱫᱼᱟ
ᱦᱳᱭ ᱱᱤᱛᱚᱜ ᱫᱚ ᱦᱟᱸᱜ ᱢᱟᱱᱮ ᱟᱞᱮ ᱦᱚᱸ ᱮᱸᱜ ᱱᱟᱣᱟ ᱱᱟᱣᱟ ᱡᱟᱦᱟᱸ ᱠᱞᱟᱵᱽ ᱠᱚ ᱠᱷᱩᱞᱟᱹᱣ ᱠᱫ ᱛᱟᱞᱮᱭᱟ ᱞᱟᱦᱟ ᱛᱮᱫᱚ ᱢᱟᱱᱮ ᱟᱞᱮ ᱫᱚ ᱦᱟᱸᱜ ᱵᱟᱨᱭᱟ ᱴᱚᱞᱟᱞᱮ ᱛᱟᱦᱮᱸᱠᱟᱱᱟ ᱛ ᱟᱫᱚᱞᱮ ᱟᱞᱟᱫᱟ ᱠᱟᱱᱟ ᱞᱟᱛᱟᱨ ᱴᱚᱞᱟ ᱟᱞᱟᱫᱟ ᱟᱨ ᱪᱮᱛᱟᱱ ᱴᱚᱞᱟ ᱟᱞᱟᱫᱟ ᱟᱫᱚ ᱚᱱᱟ ᱠᱷᱟᱹᱛᱤᱨ ᱠᱟᱹ ᱨᱮ ᱜᱮ ᱠᱮᱞᱟᱯ ᱫᱚ ᱦᱟᱸᱜ ᱪᱮᱛᱟᱱ ᱴᱚᱞᱟ ᱨᱮᱜᱮ ᱢᱤᱫᱴᱤᱡ ᱠᱮᱞᱟᱯ ᱞᱮ ᱵᱮᱱᱟᱣ ᱠᱮᱫᱟ ᱟᱫᱚ ᱱᱟᱣᱟ ᱱᱟᱣᱟ ᱜᱮᱛᱟᱞᱮᱭᱟ ᱦᱟᱸᱜ ᱚᱱᱟ ᱠᱞᱟᱵᱽ ᱫᱚ ᱟᱫᱚ ᱦᱟᱸᱜ ᱱᱤᱛᱳᱜ ᱦᱜ ᱡᱟᱦᱟᱸᱛᱤᱱᱟᱹᱜ ᱚᱱᱠᱟ ᱟᱵᱚ ᱥᱟᱱᱛᱟᱲ ᱠᱚᱣᱟᱜ ᱯᱩᱡᱟᱹ ᱠᱚ ᱦᱩᱭᱩᱜ ᱠᱟᱱᱟ ᱵᱤᱫᱫᱩᱼ ᱪᱟᱸᱫᱟᱱ ᱯᱩᱡᱟᱹ ᱛᱟᱯᱚᱨᱮ ᱜᱩᱨᱩ ᱜᱚᱢᱠᱮᱭᱟᱜ ᱥᱟᱫᱷᱩ ᱨᱟᱢᱪᱟᱸᱫᱽ ᱢᱩᱨᱢᱩᱣᱟᱜ ᱡᱟᱱᱟᱢ ᱢᱟᱦᱟ ᱡᱟᱦᱟᱱᱟᱜ ᱜᱮ ᱡᱚᱛᱚ ᱜᱮ ᱦᱟᱸᱜ ᱚᱱᱠᱟ ᱯᱟᱞᱟᱣ ᱵᱟᱲᱟ ᱫᱚ ᱦᱩᱭᱩᱜ ᱠᱟᱱ ᱜᱮᱭᱟ
ᱦᱮᱸᱛᱚ ᱚᱱᱟ ᱠᱚᱫᱚ ᱢᱟᱱᱟᱣ ᱫᱚᱨᱠᱟᱨ ᱠᱟᱱᱟ ᱦᱮᱸ ᱥᱮ ᱵᱟᱝ ᱟᱵᱚ ᱜᱮ ᱡᱩᱫᱤ ᱵᱟᱵᱚᱱ ᱢᱟᱱᱟᱣ ᱵᱟᱛᱟᱣᱟ ᱛᱟᱦᱚᱞᱮ ᱟᱫᱚ ᱪᱮᱫ ᱟᱫᱚ ᱡᱩᱫᱤ ᱵᱟᱵᱚᱱ ᱢᱟᱱᱟᱣ ᱵᱟᱛᱟᱣ ᱠᱷᱟᱱ ᱫᱚ ᱚᱱᱟ ᱦᱚᱸ
ᱜᱩᱨᱩ ᱜᱚᱝᱠᱮ ᱩᱱᱟᱹᱜ ᱟᱡ ᱪᱤᱠᱤ ᱵᱮᱱᱟᱣ ᱦᱚᱴᱚ ᱟᱠᱟᱫ ᱵᱚᱱᱟᱭ ᱟᱵᱚ ᱱᱤᱛᱚᱜ ᱚᱱᱟ ᱦᱟᱨᱟᱼ ᱵᱩᱨᱩ ᱞᱟᱹᱜᱤᱫ ᱫᱚ ᱟᱵᱚ ᱱᱤᱛᱚᱜ ᱢᱮᱱᱟᱜ ᱵᱚᱱᱟ ᱟᱨ ᱟᱵᱚᱜᱮ ᱡᱩᱫᱤ ᱟᱡ ᱵᱟᱵᱚᱱ ᱫᱮᱵᱟ ᱥᱮᱵᱟᱭᱮᱟ ᱥᱮ ᱟᱭᱟᱜ ᱡᱟᱱᱟᱢ ᱢᱟᱦᱟᱮ ᱵᱟᱵᱚᱱ ᱮ ᱢᱟᱱᱟᱣ ᱛᱟᱭᱟ ᱛᱟᱦᱚᱞᱮ ᱠᱷᱟᱱ ᱫᱚ ᱚᱱᱠᱟ ᱞᱮᱠᱷᱟᱱ ᱫᱚ ᱵᱟᱝ ᱜᱟᱱᱚᱜᱼᱟ ᱥᱮ ᱟᱨ ᱢᱟᱱᱮ ᱫᱤᱠᱩ ᱨᱮᱱ ᱫᱚᱵᱚᱱ ᱢᱟᱱᱟᱣᱟ ᱟᱨ ᱥᱟᱱᱛᱟᱲ ᱨᱮᱱ ᱫᱚ ᱵᱟᱵᱚᱱ ᱢᱟᱱᱟᱣᱟ ᱢᱟᱱᱟᱣᱟᱵᱚᱱ ᱡᱚᱛᱚ ᱜᱮᱵᱚᱱ ᱢᱟᱱᱟᱣᱟ ᱦᱮᱸ ᱵᱟᱝ
ᱦᱳᱭ ᱦᱳᱭ ᱡᱮ ᱟᱹᱲᱤᱥ ᱚᱱᱟ ᱟᱲᱤᱥ ᱵᱟᱝ ᱠᱟᱱᱟ ᱫᱤᱠᱩ ᱟᱠᱚᱨᱮᱱ ᱠᱚ ᱤᱭᱟᱹ ᱠᱚᱣᱟ ᱫᱮᱵᱟ ᱥᱮᱵᱟ ᱠᱚᱣᱟ ᱟᱵᱚ ᱦᱚᱸ ᱟᱵᱚᱨᱮᱱ ᱵᱚᱱ ᱫᱮᱵᱟ ᱥᱮᱵᱟ ᱠᱚᱣᱟ᱾ ᱡᱮ ᱩᱱᱤ ᱨᱚᱲ ᱫᱚᱵᱚᱱ ᱟᱹᱲᱤᱥ ᱟᱠᱚᱣᱟ ᱟᱹᱲᱤᱥ ᱫᱚ ᱵᱟᱝᱼᱟ᱾
ᱟᱲᱤᱥ ᱫᱚ ᱵᱟᱝᱟ ᱡᱚᱛᱚ ᱜᱮ ᱢᱟᱱᱮ ᱥᱚᱢᱟᱱ ᱜᱮ ᱦᱮᱸ ᱵᱟᱝ
ᱦᱳᱭ ᱟᱹᱲᱤᱥ ᱫᱚ ᱪᱮᱫᱟᱜ ᱮᱢ ᱟᱹᱲᱤᱥ ᱟᱭᱟ ᱩᱱᱠᱩ ᱫᱤᱠᱩ ᱦᱚᱸ ᱛᱚ ᱟᱠᱚᱨᱮᱱ ᱠᱟᱱᱟ ᱠᱚ ᱥᱮ
ᱩᱱᱠᱩ ᱦᱚᱸᱛᱚ ᱩᱱᱠᱩ ᱨᱮᱱ ᱩᱱᱠᱩ ᱫᱟᱨᱟᱭ ᱛᱮᱜᱮ ᱚᱱᱠᱟ ᱦᱩᱭ ᱞᱮᱱ ᱛᱟᱦᱮᱱᱟ᱾ ᱪᱮᱫ ᱞᱮᱠᱟ ᱜᱩᱨᱩ ᱜᱚᱝᱠᱮ ᱦᱮᱸ ᱵᱟ
ᱦᱳᱭ ᱚᱱᱟᱜᱤᱧ ᱞᱟᱹᱭᱫᱟ ᱟᱹᱲᱤᱥ ᱫᱚ ᱵᱟᱭ ᱜᱟᱱᱚᱜᱼᱟ